ᱦᱮᱞᱳ ᱦᱮᱸ ᱨᱚᱲ ᱟᱸᱡᱚᱢᱚᱜ ᱠᱟᱱᱟ
ᱦᱮᱸ ᱨᱚᱲ ᱟᱸᱡᱚᱢᱚᱜ ᱟᱸᱡᱚᱢᱚᱜ ᱠᱟᱱᱟ ᱨᱚᱲ ᱦᱚᱸ ᱢᱚᱸᱡᱽ ᱜᱮ
ᱟᱪᱪᱷᱟ ᱱᱟᱯᱟᱭ ᱜᱮᱭᱟᱵᱮᱱ ᱛᱚ
ᱦᱳᱭ ᱱᱟᱯᱟᱭ ᱜᱮ ᱟᱵᱮᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮᱭᱟᱞᱤᱧ ᱚᱲᱟᱜ ᱠᱚᱨᱮ ᱫᱚ ᱪᱮᱫ ᱞᱮᱠᱟ ᱢᱮᱱᱟᱜ ᱠᱟᱜ ᱠᱚᱣᱟ
ᱚᱲᱟᱜ ᱠᱚᱨᱮ ᱦᱚᱸ ᱡᱷᱚᱛᱚ ᱜᱮ ᱱᱟᱯᱟᱭ ᱜᱮ ᱢᱮᱱᱟᱜ ᱠᱟᱜ ᱠᱚᱣᱟ
ᱟᱪᱪᱷᱟᱼᱟᱪᱪᱷᱟ
ᱚᱱ ᱚᱱᱛᱮ ᱜᱮ ᱪᱮᱫ ᱞᱮᱠᱟ ᱟᱵᱮᱱ ᱠᱚᱨᱮᱱ ᱜᱮ
ᱟᱞᱩᱧ ᱨᱤᱱ ᱦᱚᱸ ᱱᱟᱯᱟᱭ ᱜᱮ ᱢᱮᱱᱟᱜ ᱠᱟᱜ ᱠᱚᱣᱟ ᱚᱲᱟᱜ ᱦᱚᱲ ᱫᱚ
ᱟᱪᱪᱷᱟ ᱛᱮᱦᱤᱧᱟᱜ ᱦᱚᱭ ᱦᱤᱥᱤᱫ ᱫᱚ? ᱪᱮᱫᱮᱠᱟ ᱛᱟᱦᱮᱸ ᱠᱟᱱᱟ᱾ ᱞᱟ. ᱭ ᱫᱟᱞᱤᱧ ᱛᱮᱦᱮᱧᱟᱜ ᱦᱚᱭ ᱦᱤᱸᱥᱤᱫ?
ᱛᱮᱦᱤᱧ ᱫᱚ ᱦᱚᱞᱟ ᱢᱟᱦᱽᱫᱷᱮᱨ ᱫᱚ ᱦᱳᱭ ᱪᱮᱫ ᱞᱤᱧ ᱞᱟᱹᱭᱵᱮᱱᱟ ᱵᱷᱟᱞᱤ ᱜᱮ ᱦᱚᱭ ᱠᱚᱫᱚ ᱫᱟᱜ ᱟᱠᱟᱫᱟᱭ ᱫᱟᱜ ᱵᱚᱞᱛᱮ ᱱᱚᱝᱠᱟ ᱡᱟᱹᱯᱩᱫ ᱠᱟᱜ ᱛᱟᱵᱚᱱᱟᱭ
ᱟᱨ ᱛᱤᱦᱤᱧ ᱫᱚ ᱥᱮᱛᱟᱜ ᱵᱮᱲᱟᱭ ᱫᱟᱜ ᱞᱮᱜ ᱜᱮᱭᱟ ᱟᱫᱚ ᱛᱟᱦᱞᱮ ᱛᱤᱦᱤᱧ ᱫᱚ ᱱᱤᱛᱚᱝ ᱫᱚ ᱮᱱᱟ ᱨᱮ ᱢᱟᱱᱮ ᱛᱤᱠᱤᱱ ᱵᱮᱲᱟ ᱨᱮᱜᱮ ᱯᱷᱟᱸᱠ ᱫᱚ ᱯᱷᱟᱸᱠ ᱠᱟᱫᱟ ᱛᱟᱦᱞᱮ ᱯᱷᱟᱸᱠ ᱠᱟᱛᱮᱫ ᱫᱚ ᱟᱫᱚ ᱮᱠᱟᱞ ᱛᱮᱜᱮ ᱫᱚ ᱟᱶᱨᱤ ᱫᱟᱜ ᱦᱟᱜ ᱛᱤᱦᱤᱧ ᱫᱚ
ᱟᱪᱪᱷᱟ ᱱᱚᱛᱮ ᱫᱚ ᱵᱟᱭ ᱫᱟᱜ ᱟᱠᱟᱜ-ᱟ ᱛᱮᱦᱤᱧ ᱫᱚ ᱯᱷᱟᱸᱠᱟ ᱜᱮ ᱢᱮᱱᱟᱜ ᱠᱟᱜ-ᱟ ᱦᱟᱜ ᱦᱚᱞᱟ ᱢᱚᱦᱽᱫᱷᱮᱨ ᱫᱚᱢᱮᱭ ᱫᱟᱜᱠᱟᱜ ᱵᱟᱝᱜᱮ ᱥᱮᱛᱟᱜ ᱠᱷᱚᱱ ᱜᱮ ᱵᱟᱭ ᱫᱟᱜ ᱟᱠᱟᱫᱟ
ᱟᱪᱪᱷᱟ ᱛᱟᱦᱚᱞᱮ ᱞᱟᱹᱭ ᱫᱟᱞᱤᱧ ᱟᱵᱮᱱ ᱫᱚ ᱪᱮᱫ ᱠᱚᱵᱮᱱ ᱪᱤᱠᱠᱟ ᱵᱟᱲᱟ ᱛᱟᱦᱸᱮᱱ ᱜᱮᱭᱟ᱾
ᱪᱮᱫ ᱜᱮ ᱵᱟᱝ᱾ ᱚᱲᱟᱜ ᱠᱚᱨᱮ ᱞᱤᱧ ᱛᱟᱦᱮᱱ ᱜᱮᱭᱟ᱾
ᱚ
ᱥᱟᱨ ᱟᱵᱮᱱ ᱫᱚ
ᱟᱹᱞᱤᱧ ᱫᱚ ᱠᱚᱞᱮᱡᱽ ᱞᱤᱧ ᱱᱚᱜᱼᱚᱭ ᱪᱟᱞᱟᱜ ᱠᱟᱱᱟᱞᱤᱧ ᱛᱟᱦᱚᱞᱮ ᱩᱱᱟᱹᱜ ᱜᱟᱱ ᱴᱟᱭᱤᱢ ᱠᱚ ᱵᱟᱹᱱᱩᱜ ᱟᱠᱟᱫᱟ ᱠᱟᱛᱷᱟᱜ ᱠᱚᱨᱮᱱᱟᱜ ᱥᱚᱵᱽ ᱥᱚᱢᱚᱭ ᱞᱮᱠᱟ ᱫᱚ᱾ ᱚᱱᱠᱟ ᱠᱟᱹᱴᱤᱡ ᱟᱭᱩᱵ- ᱟᱭᱩᱵ ᱯᱷᱳᱱ ᱠᱚᱞᱤᱧ ᱧᱮᱞ ᱛᱟᱦᱮᱱ ᱜᱮᱭᱟ᱾ ᱛᱟᱨᱯᱚᱨ ᱡᱟᱦᱟᱸ ᱛᱤᱱᱟᱹᱜ ᱴᱟᱭᱤᱢ ᱠᱚᱞᱤᱧ ᱧᱟᱢᱟ ᱚᱱᱟ ᱠᱚᱨᱮ ᱜᱮᱞᱤᱧ ᱩᱰᱩᱠ ᱠᱟᱜᱼᱟ, ᱢᱟᱱᱮ ᱠᱟᱛᱷᱟ ᱟᱞᱤᱧ ᱠᱟᱹᱴᱤᱡ ᱪᱤᱞᱩᱝ ᱟᱨ ᱡᱚᱢ ᱧᱩ ᱠᱟᱛᱮ ᱟᱨ ᱡᱟᱹᱯᱤᱫ ᱠᱟᱜ᱾
ᱦᱳᱭᱛᱚ, ᱛᱟᱦᱚᱞᱮ ᱫᱟᱠᱟ ᱠᱚᱫᱚ ᱯᱮ ᱤᱥᱤᱱ ᱠᱟᱜ ᱟ ᱥᱮ ᱵᱟᱝ?
ᱟᱣᱨᱤ ᱠᱩᱥᱤᱧ ᱛᱟᱞᱮᱭᱟᱟᱸᱜ ᱛᱮᱦᱮᱧ ᱫᱚᱴᱤᱡ ᱞᱟᱹᱴ ᱧᱚᱜ ᱠᱟᱱᱟ᱾
ᱟᱪᱷᱟ ᱟᱪᱷᱟ
ᱟᱯᱮ ᱠᱚᱜᱮ
ᱟᱞᱮ ᱫᱚ ᱤᱥᱤᱱ ᱟᱠᱟᱫ ᱛᱟᱞᱮᱭᱟᱠᱚ ᱮᱱᱟᱱ ᱨᱮ
ᱵᱟᱝᱞᱤᱧ ᱩᱰᱩᱠ ᱠᱟᱱᱟ ᱵᱟᱨᱦᱮ ᱥᱮᱫ ᱫᱚ
ᱚ ᱛᱟᱦᱚᱞᱮ ᱟᱵᱮᱱ ᱫᱚ ᱟᱹᱣᱨᱤ ᱵᱮᱱ ᱡᱚᱢ ᱛᱮ
ᱟᱹᱣᱨᱤ ᱞᱤᱧ ᱡᱚᱢᱟ᱾
ᱸ
ᱟᱪᱪᱷᱟ ᱟᱯᱮ ᱥᱮᱫ ᱫᱚ ᱚᱠᱟᱮ ᱞᱮᱠᱟ ᱠᱚ ᱵᱟᱯᱞᱟᱜᱼᱟ? ᱛᱤᱦᱤᱧ ᱫᱚ ᱠᱟᱹᱴᱤᱡ ᱵᱟᱯᱞᱟ ᱵᱟᱨᱮ ᱛᱮᱞᱟᱝ ᱜᱟᱞᱢᱟᱨᱟᱣ ᱥᱮ
ᱵᱟᱯᱞᱟ ᱵᱚᱨᱮ ᱫᱚ ᱪᱮᱫ ᱞᱮᱠᱟᱧ ᱞᱟᱹᱭ ᱟᱢ ᱱᱚᱝᱠᱟ ᱡᱮᱢᱚᱱ ᱦᱮᱸ ᱢᱟ ᱞᱟᱹᱭ ᱢᱮ
ᱮ ᱡᱮ ᱢᱟᱱᱮ ᱡᱩᱫᱤ ᱠᱚᱲᱟ ᱜᱤᱫᱽᱨᱟᱹ ᱠᱚ ᱵᱟᱹᱦᱩ ᱣᱟᱭᱟ
ᱦᱳᱭ
ᱛᱟᱦᱚᱞᱮ ᱢᱟᱱᱮ ᱠᱚᱲ ᱧᱮᱧᱮᱞ ᱠᱚ ᱪᱟᱞᱟᱜᱼᱟ, ᱯᱳᱭᱞᱳ
ᱦᱮᱸ
ᱛᱟᱯᱚᱨᱮ ᱧᱮᱞ ᱠᱟᱛᱮᱜ ᱡᱟᱦᱟᱸ ᱠᱚ ᱠᱩᱥᱤ ᱦᱤᱡᱩᱜᱼᱟ᱾
ᱦᱮᱸ
ᱤᱱᱟᱹ ᱛᱟᱭᱚᱢ ᱠᱩᱲᱤ ᱜᱤᱫᱽᱨᱟᱹ ᱛᱚᱨᱚᱯ ᱨᱮᱱ ᱠᱚ ᱦᱤᱡᱩᱜ ᱟᱠᱚ ᱧᱮᱧᱮᱞ ᱛᱟᱯᱚᱨᱮ ᱜᱮ ᱦᱚᱨᱚᱜ ᱯᱮ ᱪᱟᱞᱟᱜ ᱜᱮᱭᱟ ᱥᱮ ᱚᱱᱮ ᱮᱸ ᱚᱱᱟ ᱯᱚᱨᱮ ᱢᱟᱱᱮ ᱚᱱᱟ ᱞᱟᱦᱟ ᱟᱨᱚ ᱟᱞᱟᱫᱟ ᱱᱤᱭᱚᱢ ᱠᱚ ᱛᱟᱦᱮᱱᱟ ᱚᱱᱠᱟ
ᱡᱮᱢᱚᱱ ᱴᱟ ᱟᱢᱮᱢ ᱞᱟᱹᱭ ᱚᱪᱚ ᱠᱮᱫᱟ ᱥᱮ ᱦᱮᱸ
ᱦᱩᱸ
ᱦᱮᱸ ᱩᱱᱠᱩ ᱦᱚᱸᱠᱚ ᱦᱤᱡᱩᱜᱼᱟ ᱠᱚᱲᱟ ᱜᱤᱫᱽᱨᱟᱹ ᱯᱩᱭᱞᱳ ᱠᱚ ᱪᱟᱞᱟᱜ ᱛᱟᱦᱮᱱ ᱜᱮᱭᱟ ᱥᱮ ᱛᱟᱯᱚᱨ ᱠᱩᱲᱤ ᱜᱤᱫᱽᱨᱟᱹ ᱯᱟᱥᱴᱟ ᱠᱷᱚᱱ ᱦᱚᱸᱠᱚ ᱦᱮᱡ ᱮᱱ ᱜᱮ ᱛᱟᱦᱞᱮ ᱦᱮᱡ ᱠᱟᱛᱮᱜ ᱡᱩᱫᱤ ᱠᱚ ᱠᱩᱥᱤ ᱠᱩᱥᱤ ᱨᱟᱹᱡᱤᱭᱮᱱᱟ ᱠᱩᱲᱤ ᱜᱤᱫᱽᱨᱟᱹ ᱯᱟᱥᱴᱟ ᱠᱷᱚᱱ ᱦᱚᱸ
ᱟᱪᱷᱟ
ᱠᱩᱲᱤ ᱜᱤᱫᱽᱨᱟᱹ ᱯᱟᱦᱴᱟ ᱠᱷᱚᱱ ᱦᱚᱸ ᱠᱚᱲᱟ ᱜᱤᱫᱽᱨᱟᱹ ᱯᱟᱦᱴᱟ ᱠᱷᱚᱱ ᱦᱚᱸ ᱢᱤᱫ ᱫᱷᱟᱣ ᱠᱚ ᱡᱚᱢ ᱧᱩ ᱠᱮᱫ ᱜᱮ ᱡᱚᱢ ᱧᱩ ᱵᱚᱞᱛᱮ ᱫᱟᱠᱟ ᱠᱚ ᱡᱚᱢ ᱠᱮᱫᱟᱠᱚ ᱜᱮᱭᱟ ᱠᱩᱲᱤ ᱜᱤᱫᱽᱨᱟᱹ ᱠᱚᱟᱥᱟ ᱠᱷᱚᱱ ᱠᱚ ᱦᱮᱡ ᱮᱱ ᱠᱷᱟᱡ ᱫᱚ
ᱟᱪᱷᱟ ᱟᱪᱷᱟ
ᱫᱟᱠᱟ ᱠᱚ ᱡᱚᱢ ᱧᱩ ᱠᱮᱫ ᱜᱮ ᱛᱚ ᱠᱚᱲᱟ ᱜᱤᱫᱽᱨᱟᱹ ᱯᱟᱦᱴᱟ ᱠᱷᱚᱱ ᱠᱚ ᱪᱟᱞᱟᱣ ᱮᱱ ᱜᱮ ᱛᱟᱨᱯᱚᱨ ᱡᱚᱢ ᱧᱩ ᱠᱮᱫ ᱜᱮᱠᱚ ᱩᱱᱩᱠᱩ ᱦᱚᱸ ᱛᱟᱦᱞᱮ ᱡᱚᱛᱚ ᱦᱚᱲ ᱠᱷᱚᱱ ᱠᱚ ᱠᱩᱥᱤᱭᱮᱱ ᱠᱷᱟᱡ ᱫᱚ ᱛᱟᱦᱮ ᱢᱟᱡᱷᱤ ᱦᱚᱲ ᱴᱷᱮᱱ ᱢᱟᱱᱮ ᱟᱵ ᱟᱵᱚᱨᱮᱱ ᱞᱟᱹᱴᱩ ᱦᱚᱲ ᱠᱚᱴᱷᱮᱱ
ᱦᱳᱭ ᱦᱳᱭ
ᱦᱚᱭ ᱩᱱᱠᱩ ᱴᱷᱮᱱ ᱠᱚ ᱞᱟᱹᱭ ᱵᱟᱲᱟ ᱠᱮᱫ ᱜᱮᱭᱟ ᱛᱟᱦᱚᱞᱮ ᱫᱤᱱ ᱠᱚᱠᱚ ᱫᱤᱱ ᱵᱟᱲᱟ ᱜᱮ ᱛᱟᱨᱯᱚᱨᱮ ᱜᱮ ᱦᱚᱨᱚᱜ ᱠᱚᱫᱚ ᱦᱩᱭᱩᱜᱭ ᱛᱟᱦᱮᱱ ᱜᱮᱭᱟ᱾ ᱟᱫᱚ ᱱᱚᱝᱠᱟ ᱦᱚᱸ ᱟᱫᱚᱢ ᱟᱫᱚᱢ ᱵᱟᱯᱞᱟ ᱠᱚᱫᱚ ᱱᱚᱝᱠᱟ ᱦᱚᱸ ᱦᱩᱭᱩᱜᱭ ᱛᱟᱦᱮᱸᱮᱱ ᱜᱮᱭᱟ ᱡᱮ ᱛᱤᱱ ᱱᱮᱥ ᱠᱚ ᱦᱚᱨᱚᱜ ᱱᱟ ᱵᱚᱞᱮ ᱛᱟᱦᱚᱞᱮ ᱟᱫᱚ ᱥᱮᱭ ᱟᱫᱚᱢ ᱠᱚᱫᱚ ᱠᱟᱞᱟᱢ ᱠᱚ ᱵᱟᱯᱞᱟᱜ ᱛᱟᱦᱮᱱ ᱜᱮᱭᱟ ᱥᱮ
ᱦᱳᱭ ᱦᱳᱭ
ᱟᱨ ᱟᱫᱚᱢ ᱠᱚᱫᱚ ᱱᱚᱝᱠᱟ ᱱᱮᱥ ᱛᱮᱦᱤᱧ ᱠᱚ ᱦᱚᱨᱚᱜ ᱱᱟ ᱢᱚᱱᱮ ᱠᱟᱢ ᱟᱨ ᱠᱚᱴᱟ ᱫᱤᱱ ᱯᱚᱨ ᱠᱷᱟᱱ ᱜᱮ ᱵᱟᱯᱞᱟ ᱟᱨ ᱟᱫᱚᱢᱟᱜ ᱵᱟᱯᱞᱟ ᱠᱚᱫᱚ ᱱᱚᱝᱠᱟ ᱦᱩᱭᱩᱜ ᱛᱟᱹᱦᱤᱱ ᱜᱮᱭᱟ ᱛᱤᱦᱤᱧ ᱦᱚᱨᱚᱜ ᱱᱟ ᱠᱚ ᱜᱟᱯᱟ ᱜᱮ ᱵᱟᱯᱞᱟ
ᱟᱪᱷᱟ ᱟᱪᱷᱟ
ᱛᱟᱦᱚᱞᱮ ᱚᱱ ᱚᱱᱛᱮ ᱞᱮᱠᱟ ᱫᱚ ᱚᱸ ᱚᱱᱟ ᱢᱟᱱᱮ ᱟᱯᱮ ᱥᱮᱫ ᱞᱮᱠᱟ ᱫᱚ ᱪᱤᱫᱠᱟ ᱦᱩᱭᱩᱜ ᱛᱟᱹᱦᱮᱱ ᱜᱮᱭᱟ ᱡᱩᱫᱟᱹ ᱨᱚᱠᱚᱢ ᱜᱮ ᱥᱮ ᱱᱚᱝᱠᱟ ᱜᱮ
ᱡᱩᱫᱟᱹ ᱫᱚ ᱵᱟᱝ ᱦᱩᱭᱩᱜ ᱜᱮᱭᱟ ᱚᱱᱠᱟ ᱜᱮ ᱦᱩᱭᱩᱜ ᱜᱮᱭᱟ ᱢᱟᱱᱮ ᱧᱮᱞ ᱧᱮᱯ ᱯᱮᱞ ᱦᱩᱭ ᱯᱚᱨᱮ ᱜᱮ ᱟᱫᱚ ᱡᱚᱢ ᱧᱩ ᱠᱟᱛᱮᱜ ᱦᱚᱨᱚᱜ ᱵᱟᱸᱫᱮ ᱦᱩᱭᱩᱜᱼᱟ ᱜᱟᱞᱢᱟᱨᱟᱣ ᱵᱟᱲᱟᱣ ᱠᱟᱛᱮᱜ
ᱦᱳᱭ ᱛᱟᱦᱚᱞᱮ ᱞᱟᱹᱭ ᱫᱟᱹᱞᱤᱧ ᱡᱮ ᱟᱯᱮ ᱠᱚᱥᱮᱫ ᱫᱚ ᱪᱤᱫᱠᱟ ᱵᱟᱯᱞᱟ ᱦᱩᱭᱩᱜ ᱛᱟᱦᱮᱱ ᱜᱮᱭᱟ ᱢᱟᱱᱮ ᱩᱢ ᱱᱚᱝᱠᱟ ᱛᱩᱢᱫᱟᱹᱜ ᱴᱟᱢᱟᱠ ᱟᱛᱮᱫ ᱥᱮ ᱵᱚᱠᱥ ᱠᱚ ᱱᱤᱭᱟᱹ ᱟᱛᱮᱫ
ᱦᱚᱢ ᱵᱮᱥᱤᱨ ᱵᱷᱟᱜᱽ ᱠᱷᱮᱛᱨᱮ ᱫᱚ ᱛᱩᱢᱫᱟᱜ ᱴᱟᱢᱟᱠ ᱫᱚ ᱵᱟᱝ ᱜᱮᱠᱚ ᱵᱮᱵᱚᱦᱟᱨ ᱜᱮᱭᱟ ᱮᱸᱜ ᱟᱹᱰᱤ ᱠᱚᱢ ᱛᱩᱢᱫᱟᱹᱜ ᱴᱟᱢᱟᱠ ᱫᱚᱠᱚ ᱵᱮᱵᱚᱦᱟᱨ ᱜᱮᱭᱟ ᱠᱚ ᱱᱮᱛᱟᱨ ᱫᱚ ᱠᱷᱟᱹᱞᱤ ᱵᱚᱠᱥ ᱛᱮᱜᱮ ᱠᱚ ᱢᱟᱱᱮ ᱵᱮᱥᱤ ᱠᱚ ᱯᱟᱨᱚᱢᱮᱫ ᱛᱟᱠᱚᱣᱟ ᱠᱚ
ᱟᱪᱷᱟ
ᱟᱪᱷᱟ ᱟᱨ ᱟᱯᱮ ᱥᱮᱫ ᱫᱚ ᱚᱠᱟ ᱞᱮᱠᱟ ᱦᱩᱭᱩᱜ ᱜᱮᱭᱟ
ᱟᱞᱮ ᱥᱮᱫ ᱫᱚ ᱵᱮᱥᱤᱨ ᱵᱷᱟᱜᱽ ᱫᱚ ᱛᱩᱢᱫᱟᱹᱜ ᱴᱟᱢᱟᱠ ᱟᱛᱮ ᱜᱮ ᱦᱩᱭᱩᱜ ᱛᱟᱹᱦᱮᱱ ᱜᱮᱭᱟ
ᱟᱪᱷᱟ ᱟᱪᱷᱟ ᱟᱹᱰᱤ ᱱᱟᱯᱟᱭ
ᱱᱚᱛᱮ ᱫᱚ ᱠᱷᱩᱵ ᱠᱚᱢᱨᱮ ᱤᱭᱟᱹ ᱠᱚᱫᱚ ᱦᱩᱭᱩᱜ ᱛᱟᱹᱦᱮᱱ ᱜᱮ ᱪᱮᱫ ᱠᱚ ᱞᱟᱹᱭᱟ? ᱢᱟᱱᱮ ᱵᱚᱠᱥ ᱫᱚᱠᱚ ᱵᱟᱡᱟᱣ ᱫᱚᱠᱚ ᱵᱟᱡᱟᱣ ᱛᱟᱦᱮᱱ ᱜᱮᱭᱟ ᱟᱫᱚ ᱜᱚᱜᱚ ᱛᱟᱠᱚ ᱠᱚ ᱞᱟᱹᱭᱟ ᱡᱮ ᱟᱞᱮ ᱠᱚᱦᱚᱸ ᱠᱟᱹᱴᱤᱡ ᱨᱟᱹᱥᱠᱟᱹ ᱚᱪᱚ ᱟᱞᱮ ᱯᱮ ᱟᱯᱮ ᱠᱚᱫᱚ ᱛᱟ ᱟᱯᱮ ᱠᱚᱫᱚ ᱯᱮ ᱨᱟᱹᱥᱠᱟᱹᱭ ᱜᱮᱭᱟ ᱟᱞᱮ ᱟᱞᱮ ᱟᱞᱮ ᱠᱚᱦᱚᱸ ᱠᱟᱹᱴᱤᱡ ᱜᱟᱱ ᱫᱚ ᱨᱟᱹᱥᱠᱟᱹ ᱚᱪᱚᱣᱟᱞᱮᱯᱮ ᱟᱫᱚ ᱚᱱᱟ ᱦᱚᱛᱮᱫ ᱛᱮ
ᱟᱪᱪᱷᱟ ᱟᱪᱪᱷᱟ ᱦᱚᱭᱛᱚ ᱞᱟᱹᱭ ᱫᱟᱹᱧ ᱱᱚᱜ-ᱚᱭ ᱡᱮ ᱵᱟᱯᱞᱟ ᱵᱤᱦᱟᱹ ᱨᱮ ᱴᱟᱢᱟᱠ ᱛᱩᱢᱫᱟᱜ ᱵᱟᱫᱽ ᱠᱟᱛᱮᱫ ᱢᱟᱭᱤᱠ ᱵᱚᱠᱥ ᱵᱚᱱ ᱵᱮᱵᱚᱦᱟᱨᱮᱫᱼᱟ ᱱᱚᱣᱟ ᱵᱟᱨᱮᱛᱮ ᱪᱮᱫ ᱵᱮᱱ ᱞᱟᱹᱭᱟ ᱢᱤᱫᱵᱟᱨ ᱠᱟᱛᱷᱟ
ᱱᱚᱣᱟ ᱨᱮ ᱞᱟᱹᱭ ᱫᱟ ᱢᱟᱭᱤᱠ ᱵᱮᱵᱚᱦᱟᱨ ᱫᱚ ᱠᱷᱟᱨᱟᱯ ᱫᱚ ᱵᱟᱝ ᱠᱟᱱᱟ ᱡᱮ ᱢᱟᱭᱤᱠ ᱵᱚᱞᱮ ᱠᱟᱛᱷᱟ ᱠᱷᱟᱨᱟᱯ ᱡᱤᱱᱤᱥ ᱞᱮᱠᱟ ᱫᱚ ᱠᱷᱟᱨᱟᱯ ᱫᱚ ᱵᱟᱝ ᱠᱟᱱᱟ ᱟᱫᱚ ᱦᱚᱲ ᱠᱟᱹᱣᱞᱟᱹ ᱫᱚ ᱢᱮᱱᱟᱜ ᱠᱟᱜ ᱠᱚᱣᱟ ᱡᱮ ᱪᱮᱫ ᱠᱟᱞᱤᱧ ᱞᱟᱹᱭᱟ ᱡᱮ ᱟᱫᱚᱢ ᱫᱚ ᱟᱫᱚᱢ ᱠᱚ ᱠᱚᱲᱟ ᱜᱤᱫᱽᱨᱟᱹ ᱦᱳᱠ ᱠᱩᱲᱤ ᱜᱤᱫᱽᱨᱟᱹ ᱦᱳᱠ
ᱟᱫᱚᱢ ᱠᱚᱫᱚ ᱠᱚ ᱞᱟᱹᱭᱟ ᱡᱮ ᱤᱭᱟᱹ ᱫᱚ ᱛᱩᱢᱫᱟᱹᱜ ᱴᱟᱢᱟᱠ ᱫᱚ ᱵᱟᱝ ᱵᱷᱟᱞᱤᱭᱟ ᱛᱚ ᱟᱫᱚ ᱩᱱᱠᱩ ᱫᱚᱠᱚ ᱞᱟᱹᱭᱟ ᱛᱩᱢᱫᱟᱜ ᱴᱟᱢᱟᱠ ᱫᱚ ᱵᱟᱝ ᱵᱷᱟᱞᱮᱭᱟ ᱚᱠᱚᱭ ᱫᱚᱠᱚ ᱞᱟᱹᱭᱟ ᱵᱚᱠᱥ ᱵᱟᱝ ᱵᱷᱟᱞᱮᱭᱟ ᱟᱫᱚ ᱤᱧ ᱯᱟᱥᱴᱟ ᱠᱷᱚᱱ ᱫᱚ ᱱᱚᱣᱟ ᱜᱮ ᱡᱮ ᱤᱧ ᱯᱟᱥᱴᱟ ᱠᱷᱚᱱ ᱫᱚ ᱱᱚᱣᱟ ᱜᱮ ᱡᱮ ᱡᱚᱛᱚᱣᱟᱜ ᱜᱮ ᱢᱚᱴᱟ ᱢᱩᱴᱤ ᱫᱚ ᱴᱷᱤᱠᱟᱹᱱ ᱜᱮᱭᱟ ᱛᱩᱢᱫᱟᱹᱜ ᱴᱟᱢᱟᱠ ᱦᱚᱸ ᱴᱷᱤᱠᱟᱹᱱ ᱜᱮᱭᱟ ᱱᱚᱛᱮ ᱞᱟᱹᱭᱟᱠᱚ ᱤᱭᱟᱹ ᱦᱚᱸ ᱴᱷᱤᱠᱟᱹᱱ ᱜᱮᱭᱟ ᱟᱫᱚ ᱜᱚᱜᱚ ᱛᱟᱠᱚ ᱦᱚᱸ ᱠᱟᱹᱴᱤᱡ ᱯᱷᱩᱨᱛᱤ ᱦᱚᱪᱚᱣᱟ ᱠᱚᱯᱮ ᱛᱟᱯᱚᱨ ᱟᱵᱚ ᱠᱚᱦᱚᱸ ᱠᱟᱹᱴᱤᱡ ᱵᱚᱱ ᱯᱷᱩᱨᱛᱤᱭᱟ
ᱦᱳᱭ ᱦᱳᱭ
ᱟᱹᱞᱤᱧ ᱯᱟᱥᱴᱟ ᱠᱷᱚᱱ ᱫᱚ ᱱᱚᱣᱟ ᱜᱮᱞᱤᱧ ᱞᱟᱹᱭᱟ ᱟᱫᱚ ᱠᱤᱪᱷᱩ ᱠᱤᱪᱷᱩ ᱦᱚᱲ ᱢᱮᱱᱟᱜ ᱠᱚᱣᱟ ᱡᱮ ᱮᱛᱛᱚ ᱠᱚ ᱨᱟᱹᱜᱤ ᱠᱚᱜᱼᱟ ᱥᱮ ᱢᱚᱱᱮ ᱢᱚᱱᱮ ᱛᱮ ᱡᱮ ᱪᱮᱫ ᱞᱤᱧ ᱞᱟᱹᱭᱟ ᱫᱚ ᱨᱟᱹᱜᱤ ᱵᱷᱤᱛᱤᱨ ᱛᱮᱫᱚ ᱠᱤᱪᱷᱩ ᱠᱤᱪᱷᱩ ᱜᱩᱞᱟ ᱦᱚᱲ ᱫᱚ ᱫᱚᱢᱮ ᱞᱟᱹᱭ ᱟᱠᱚ ᱡᱮ ᱦᱩᱸ ᱵᱟᱯᱞᱟ ᱚᱲᱟᱜ ᱦᱮᱞᱟᱣ ᱠᱟᱛᱮᱜ ᱦᱚᱸ ᱡᱩᱫᱤ ᱪᱟᱹᱞᱩ ᱟᱞᱭᱟ ᱛᱚᱞᱦᱮ ᱠᱷᱟᱱ ᱫᱚ ᱦᱳᱭᱳᱜ ᱠᱷᱟᱡ ᱫᱚ ᱜᱚᱜᱚ ᱛᱚᱠᱷ ᱢᱮᱱᱟᱜ ᱠᱚ ᱩᱱ ᱠᱟᱹᱴᱤᱡ ᱨᱟᱹᱥᱠᱟᱹ ᱨᱮᱱᱟᱜ ᱢᱚᱱ ᱫᱚ ᱢᱮᱱᱟᱜ ᱛᱟᱠᱚ ᱜᱮᱭᱟ ᱥᱮ
ᱦᱮᱸ ᱦᱮᱸ ᱮᱠᱪᱚᱞᱤ ᱢᱟᱱᱮ ᱚᱱᱟ ᱫᱚ ᱨᱟᱜᱟ ᱨᱟᱹᱜᱤ ᱨᱮᱭᱟᱜ ᱫᱚ ᱪᱮᱫ ᱦᱚᱸ ᱵᱟᱝ ᱠᱟᱱᱟ ᱥᱟᱱᱛᱟᱲᱟᱜ ᱵᱟᱯᱞᱟ ᱨᱮ ᱪᱟᱞᱟᱣ ᱠᱟᱱᱟᱢ ᱢᱟᱱᱮ ᱟᱢ ᱫᱚ ᱢᱟᱭᱤᱠ ᱵᱚᱠᱥ ᱞᱟᱜᱟᱣ ᱢᱮᱭᱟ ᱢᱟᱱᱮ ᱚᱱᱠᱟᱱᱼᱟᱜ ᱫᱚ ᱢᱟᱱᱮ ᱠᱟᱛᱷᱟ ᱫᱚ ᱵᱟᱹᱱᱩᱜ ᱟᱠᱟᱜᱼᱟ ᱠᱟᱨᱚᱱ ᱟᱵᱚ ᱫᱚ ᱢᱟᱭᱤᱠ ᱵᱚᱠᱥ ᱛᱚ ᱵᱟᱝ ᱢᱟᱱᱮ ᱞᱟᱦᱟ ᱠᱷᱚᱱᱟᱜ ᱜᱮ ᱵᱟᱹᱱᱩᱜ ᱟᱠᱟᱫ ᱛᱟᱵᱚᱱᱟ ᱟᱨ ᱚᱱᱟ ᱫᱚ ᱮᱠᱪᱚᱞᱤ ᱩᱪᱤᱛ ᱦᱚᱸ ᱵᱟᱝ ᱠᱟᱱ ᱛᱟᱵᱚᱱᱟ ᱤᱧ ᱫᱚ ᱱᱚᱣᱟᱧ ᱞᱟᱹᱭᱟ ᱱᱚᱜᱼᱚᱭ ᱟᱵᱚ ᱫᱚ ᱦᱮᱱᱟᱜ ᱟᱠᱟᱫ ᱛᱟᱵᱚᱱᱟ ᱴᱟᱢᱟᱠ ᱛᱩᱢᱫᱟᱜ
ᱦᱩᱸ
ᱟᱨ ᱱᱮᱛᱟᱨ ᱠᱚᱲᱟ ᱜᱤᱫᱽᱨᱟᱹ ᱠᱩᱲᱤ ᱜᱤᱫᱟᱹᱨ ᱫᱚ ᱢᱟᱱᱮ ᱩᱱᱟᱹᱜ ᱴᱟᱢᱟᱠ ᱛᱩᱢᱫᱟᱜ ᱛᱮ ᱮᱱᱮᱡ ᱦᱚᱸ ᱵᱟᱝ ᱠᱚ ᱠᱩᱥᱤᱭᱟᱜ ᱠᱟᱱᱟ ᱟᱨ ᱥᱮᱨᱮᱧ ᱦᱚᱸ ᱢᱟᱱᱮ ᱵᱟᱝ ᱠᱚ ᱥᱮᱬᱟᱭ ᱮᱫᱟ ᱢᱟᱱᱮ ᱤᱱᱟᱹ ᱛᱮᱜᱮ ᱡᱟᱹᱱᱤᱡ ᱪᱚᱝ ᱢᱟᱭᱤᱠ ᱵᱚᱠᱥ ᱛᱮᱠᱚ ᱢᱟᱱᱮ ᱮᱱᱮᱡ ᱥᱮᱨᱮᱧ ᱠᱚ ᱠᱩᱥᱤᱭᱟᱜ ᱠᱟᱱᱟ ᱟᱨ ᱴᱟᱢᱟᱠ ᱛᱩᱱᱫᱟᱹᱜ ᱛᱮ ᱡᱩᱫᱤ ᱮᱱᱮᱡ ᱥᱮᱨᱮᱧ ᱦᱩᱭ ᱠᱚᱜᱼᱟ ᱛᱟᱞᱦᱮ ᱱᱤᱡᱮᱛᱮ ᱥᱮᱨᱮᱧ ᱦᱩᱭ ᱠᱚᱜᱼᱟ ᱚᱱᱮ ᱚᱱᱟᱴᱟᱜ ᱟᱞᱟᱫᱟ ᱢᱮᱫᱴᱮᱱ ᱤᱭᱟᱹ ᱛᱟᱦᱮᱸ ᱠᱚᱜᱼᱟ ᱛᱚ ᱤᱱᱟᱹ ᱛᱮᱜᱮ ᱥᱮ ᱟᱵᱚ ᱱᱤᱛᱚᱜ ᱥᱟᱶᱛᱟ ᱨᱮ ᱢᱤᱫᱴᱮᱱ ᱚᱱᱠᱟ ᱠᱩᱲᱤ ᱜᱤᱫᱽᱨᱟᱹ ᱢᱟᱱᱮ ᱩᱱᱟᱹᱜ ᱵᱟᱹᱱᱩᱜ ᱠᱟᱜ ᱠᱚᱣᱟ ᱡᱟᱦᱟᱸᱭ ᱫᱚ ᱮᱱᱮᱡ ᱥᱤᱨᱤᱧ ᱠᱚ ᱢᱟᱱᱮ ᱵᱮᱥᱤ ᱠᱚ ᱵᱟᱲᱟᱭ ᱟᱠᱚ ᱵᱚᱞᱮ
ᱦᱚᱸ ᱠᱩᱲᱤ ᱜᱤᱫᱽᱨᱟᱹ ᱦᱚᱸ ᱵᱟᱛ ᱠᱚᱲᱟ ᱜᱤᱫᱽᱨᱟᱹ ᱦᱚᱸ ᱵᱟᱹᱱᱩᱜ ᱠᱚᱣᱟ ᱡᱚᱛᱚ ᱦᱚᱲ ᱞᱮᱠᱟᱜ ᱜᱮ
ᱦᱳᱭ ᱢᱟᱱᱮ ᱱᱤᱡᱮᱨᱼᱟᱜ ᱫᱚ ᱠᱚᱱᱚ ᱢᱟᱱᱮ ᱮᱢᱱᱤ ᱮᱠᱥᱴᱨᱟ ᱤᱭᱟᱹ ᱜᱮ ᱵᱟᱹᱱᱩᱜᱼᱟ
ᱟᱞᱮ ᱠᱚᱨᱮᱱ ᱜᱚᱜᱚ ᱛᱟᱠᱚ ᱦᱩᱸ ᱢᱟᱱᱮ ᱟᱞᱮ ᱠᱚᱨᱮᱱ ᱜᱚᱜᱚ ᱛᱟᱠᱚ ᱫᱚ ᱪᱮᱫ ᱞᱮᱠᱟ ᱠᱚ ᱞᱟᱹᱭᱼᱟ ᱥᱮ ᱦᱮᱸ ᱞᱟᱹᱭ ᱟᱠᱚ ᱡᱮ ᱱᱤᱛᱳᱝ ᱫᱚ ᱡᱩᱫᱤ ᱥᱟᱵ ᱠᱟᱜ ᱢᱮ ᱜᱚᱜᱚ ᱛᱟᱠᱚ ᱮᱠᱴᱩ ᱡᱟᱹᱥᱛᱤ ᱧᱚᱜ ᱠᱚ ᱦᱮᱡ ᱱᱟ ᱞᱟᱹᱭ ᱟᱠᱚ ᱡᱮ ᱟᱞᱮ ᱟᱞᱮ ᱞᱟᱦᱟ ᱞᱮ ᱮᱱᱮᱡ ᱞᱮᱱ ᱜᱮ ᱟᱞᱮ ᱠᱚᱫᱚ ᱦᱟᱸᱜ ᱢᱤᱫ ᱧᱤᱫᱟᱹ ᱵᱟᱞᱮ ᱵᱮᱸᱜᱮᱫ ᱠᱟᱜ ᱟᱞᱮ ᱞᱟᱦᱟ ᱞᱮ ᱮᱱᱮᱡ ᱞᱮᱱ ᱜᱮ ᱟᱯᱮ ᱦᱚᱸᱯᱮ ᱨᱟᱹᱥᱠᱟᱹᱭ ᱜᱮᱭᱟ ᱦᱟᱸᱜ ᱟᱯᱮᱭᱟᱜ ᱫᱚ ᱨᱟᱹᱥᱠᱟᱹ ᱮᱠᱷᱚᱱ ᱫᱚ ᱢᱮᱱᱟᱜ ᱛᱮᱭᱟ ᱥᱚᱢᱚᱭ ᱠᱚᱫᱚ
ᱦᱚᱭ
ᱟᱫᱚ ᱠᱤᱪᱷᱩ ᱠᱤᱪᱷᱩ ᱦᱚᱲ ᱫᱚ ᱚᱱᱮ ᱟᱨ ᱠᱤᱪᱷᱩ ᱠᱤᱪᱷᱩ ᱠᱩᱲᱤ ᱜᱤᱫᱽᱨᱟᱹ ᱠᱚᱲᱟ ᱜᱤᱫᱽᱨᱟᱹ ᱮᱢᱚᱱ ᱮᱢᱚᱱ ᱡᱤᱱᱤᱥ ᱠᱚᱨᱟᱣ ᱮᱫᱟ ᱟᱨ ᱠᱮᱢᱮᱨᱟ ᱢᱮᱱ ᱦᱚᱸ ᱡᱟ ᱠᱚ ᱛᱟᱦᱮᱱ ᱟ ᱵᱟᱝ ᱢᱮᱢᱮᱱ ᱞᱟᱜᱟᱜᱼᱟ ᱮᱠᱫᱚᱢ ᱡᱟᱦᱟᱱᱼᱟᱜ ᱱᱟᱥᱮᱱᱟᱜ ᱡᱟᱦᱟᱱᱼᱟᱜ ᱵᱷᱩᱞ ᱵᱟᱹᱲᱤᱡ ᱠᱟᱹᱢᱤ ᱞᱮᱠᱷᱟᱡ ᱴᱟᱴᱠᱟ ᱥᱳᱥᱟᱞ ᱢᱤᱰᱤᱭᱟ ᱨᱮ ᱟᱲᱟᱜ ᱜᱚᱜ ᱢᱮᱭᱟ ᱠᱚ ᱵᱚᱞᱮ ᱢᱤᱫ ᱜᱷᱟᱹᱲᱤᱡ ᱛᱮ
ᱦᱳᱭ ᱮᱢᱱᱤ ᱛᱮᱜᱮ ᱢᱟᱭᱤᱠ ᱵᱚᱠᱥ ᱨᱮᱱᱟᱜ ᱢᱟᱱᱮ ᱢᱟᱭᱤᱠ ᱵᱚᱠᱥ ᱫᱚ ᱢᱟᱱᱮ ᱟᱹᱰᱤ ᱨᱚᱠᱚᱢ ᱥᱮᱨᱮᱧ ᱮᱢ ᱪᱟᱹᱞᱩ ᱫᱟᱲᱮᱜᱼᱟ ᱥᱮ ᱥᱯᱤᱴ ᱟᱜ ᱤᱧ ᱟᱥᱛᱮ ᱟ ᱛᱚ ᱡᱟᱦᱟᱸᱨᱮ ᱥᱯᱤᱴ ᱥᱮᱨᱮᱧ ᱛᱟᱦᱮᱱᱟ ᱚᱸᱰᱮ ᱫᱚ ᱢᱟᱹᱭ ᱵᱟᱹᱵᱩ ᱛᱟᱠᱚ ᱢᱟᱱᱮ ᱟᱸᱠᱷᱟ ᱜᱮᱠᱚ ᱦᱤᱞᱟᱹᱜᱼᱟ ᱛᱚ ᱚᱱᱟ ᱠᱚ ᱠᱮᱯᱪᱟᱨ ᱠᱟᱛᱮ ᱡᱩᱫᱤ ᱥᱳᱥᱟᱞ ᱢᱤᱰᱤᱭᱟ ᱨᱮᱠᱚ ᱟᱲᱟᱜᱟ ᱛᱟᱞᱦᱮ ᱩᱱᱠᱩᱣᱟᱜ ᱫᱚ ᱚᱱᱟ ᱫᱚ ᱢᱟᱱᱮ ᱟᱠᱚ ᱴᱷᱮᱡ ᱫᱚ ᱚᱱᱟ ᱫᱚ ᱵᱷᱟᱜᱮ ᱜᱮ ᱦᱩᱭᱩᱜ ᱠᱟᱱᱟ ᱠᱟᱱᱟ ᱡᱮᱦᱚᱛᱩ ᱱᱤᱡᱮᱨᱼᱟᱜ ᱤᱭᱩᱴᱩᱵᱽ ᱡᱩᱫᱤ ᱪᱮᱱᱮᱞ ᱛᱟᱦᱮᱱ ᱛᱟᱢᱟ ᱠᱤᱱᱛᱩ ᱡᱟᱦᱟᱸᱭ ᱮᱢ ᱟᱲᱟᱜᱮ ᱠᱟᱱᱟ ᱩᱱᱤ ᱴᱷᱮᱡ ᱫᱚ ᱚᱱᱟ ᱫᱚ ᱵᱷᱟᱜᱮ ᱵᱟᱝ ᱦᱳᱭᱳᱜ ᱠᱟᱱᱟ
ᱦᱩᱸ
ᱚ ᱟᱪᱷᱟ
ᱟᱨ ᱠᱮᱢᱮᱨᱟ ᱢᱮᱱ ᱦᱚᱸ ᱱᱚᱝᱠᱟᱱ ᱱᱚᱝᱠᱟ ᱠᱚ ᱛᱟᱦᱮᱱ ᱟ ᱥᱮ ᱦᱳᱭ ᱞᱟᱹᱭ ᱢᱮ
ᱞᱮᱫᱟᱞᱤᱧ ᱛᱩᱢᱫᱟᱹᱜ ᱴᱟᱢᱟᱠ ᱫᱚ ᱡᱟᱦᱟᱸ ᱞᱮᱠᱟᱜᱮ ᱡᱟᱦᱟᱸ ᱞᱮᱠᱟᱱ ᱥᱮᱨᱮᱧ ᱨᱮᱜᱮ ᱮᱱᱮᱡ ᱫᱚ ᱟᱹᱰᱤ ᱪᱚᱨᱚᱠ ᱜᱮᱭᱟ ᱚᱱᱟ ᱨᱮᱭᱟᱜ ᱫᱚ
ᱟ ᱥᱮ ᱦᱸ
ᱦᱮᱞᱳ
ᱞᱟᱹᱭ ᱫᱟᱞᱤᱧ ᱞᱟᱹᱭ ᱫᱟᱞᱤᱧ ᱡᱟᱦᱟᱸᱮ ᱞᱮᱠᱟ ᱟᱨ ᱱᱮᱛᱟᱨ ᱫᱚ ᱡᱟᱦᱟᱱᱟᱜ ᱵᱟᱯᱞᱟ ᱠᱚᱨᱮᱜ ᱜᱮ ᱡᱩᱫᱤ ᱠᱤᱪᱷᱩᱴᱟ ᱡᱩᱫᱤ ᱠᱷᱟᱨᱟᱯᱮ ᱮᱢ ᱠᱟᱹᱢᱤ ᱠᱮᱫᱟ ᱥᱮ ᱱᱚᱝᱠᱟ ᱪᱟᱬ ᱠᱚ ᱠᱮᱢᱮᱨᱟ ᱢᱮᱭᱟ ᱵᱟᱝ ᱠᱮᱢᱮᱨᱟ ᱢᱮᱱ ᱚᱱᱟ ᱞᱟᱹᱜᱤᱫ ᱜᱮ ᱡᱟᱹᱱᱤᱡ ᱠᱚᱭᱚᱜ ᱫᱚᱦᱚ ᱠᱟᱛᱮ ᱠᱚ ᱫᱚᱦᱚ ᱠᱟᱢᱟᱭ ᱮᱠᱫᱚᱢ ᱠᱮᱢᱮᱨᱟ ᱠᱮᱜ ᱢᱮᱜᱮ ᱟᱨ ᱢᱤᱫ ᱢᱤᱫ ᱜᱷᱟᱹᱲᱤᱡ ᱥᱳᱥᱟᱞ ᱢᱤᱰᱤᱭᱟ ᱨᱮ ᱯᱳᱥᱴ ᱠᱟᱱ ᱜᱮ ᱮᱠᱫᱚᱢ ᱫᱚ ᱚᱱᱟᱫᱚ ᱟᱭᱟᱜ ᱦᱩᱭᱮᱱ ᱟᱭᱟᱜ ᱫᱚ ᱟᱭᱟᱜ ᱯᱚᱠᱠᱷᱮ ᱫᱚ ᱴᱷᱤᱠᱮᱱ ᱜᱮᱭᱟ ᱟᱨ ᱠᱤᱪᱷᱩ ᱡᱟᱦᱟᱸᱭ ᱠᱚᱨᱟᱣ ᱠᱟᱫᱟ ᱡᱟᱦᱟᱸ ᱞᱮᱠᱟ ᱦᱚᱭᱛᱚ ᱢᱤᱫ ᱠᱟᱹᱴᱤᱡ ᱵᱩᱞ ᱵᱟᱹᱲᱤᱡ ᱫᱚ ᱦᱩᱭᱩᱜ ᱛᱟᱦᱮᱱ ᱜᱮᱭᱟ ᱥᱮ ᱛᱟᱦᱚᱞᱮ ᱩᱱᱤ ᱡᱩᱫᱤ ᱵᱚᱨᱟ-ᱵᱚᱨ ᱵᱷᱩᱞ ᱟᱭ ᱩᱱᱤ ᱫᱚ ᱮᱠᱫᱚᱢ ᱠᱷᱟᱨᱟᱯ ᱮᱱᱟ ᱯᱩᱨᱟᱹ ᱜᱚᱴᱟ ᱥᱚᱥᱟᱞ ᱢᱤᱰᱤᱭᱟ ᱨᱮ ᱤᱭᱟᱹᱭ ᱵᱷᱟᱭᱨᱟᱞ ᱮᱱᱟ ᱢᱮᱱᱟ ᱟᱫᱚ ᱛᱟᱦᱚᱞᱮ ᱠᱷᱟᱱ ᱫᱚ ᱠᱚᱱᱚ ᱩᱱᱤᱭᱟᱜ ᱛᱮ ᱫᱚ ᱢᱟᱱ-ᱥᱚᱢᱢᱟᱱ ᱵᱚᱞᱮ ᱫᱚ ᱵᱟᱝ ᱛᱟᱦᱮᱱ ᱛᱟᱭᱟ
ᱟᱫᱚ ᱚᱱᱟ ᱫᱚ ᱟᱫᱚ ᱡᱚᱛᱚ ᱠᱤᱪᱷᱩ ᱜᱮᱛᱚ ᱢᱟᱱᱮ ᱱᱤᱡᱮᱨᱟᱜ ᱥᱟᱨᱛᱷᱚ ᱜᱮᱠᱚ ᱧᱮᱞᱟᱠᱚ ᱥᱮ ᱡᱚᱛᱚ ᱦᱚᱲ ᱜᱮ ᱛᱚ ᱩᱱᱤ ᱪᱟᱭᱟᱭ ᱡᱮ ᱤᱧ ᱚᱱᱠᱟᱱᱟᱜ ᱵᱷᱤᱰᱭᱚ ᱠᱚ ᱠᱮᱯᱪᱟᱨ ᱠᱟᱛᱮᱜ ᱤᱭᱩᱴᱩᱵ ᱠᱚᱨᱮᱧ ᱟᱲᱟᱜ ᱞᱮᱠᱷᱟᱡ ᱤᱧᱟᱹᱜ ᱜᱮ ᱵᱷᱟᱜᱮ ᱦᱩᱭᱩᱜ ᱛᱤᱧᱟ ᱛᱚ ᱚᱱᱟ ᱫᱚ ᱡᱚᱛᱚ ᱦᱚᱲ ᱱᱤᱡᱮᱨᱟᱜ ᱵᱷᱟᱜᱤ ᱜᱮᱵᱚᱱ ᱪᱟᱭᱟ ᱟᱨ ᱚᱱᱠᱟᱜᱮ ᱡᱟᱦᱟᱸᱭ ᱠᱟᱹᱢᱤ ᱡᱟᱦᱟᱸᱭ ᱵᱟᱹᱲᱤᱡ ᱮ ᱠᱟᱹᱢᱤᱭᱟ ᱩᱱᱤ ᱦᱚᱸ ᱮ ᱵᱩᱡ ᱩᱪᱤᱛ ᱛᱟᱭ ᱡᱮ ᱤᱧ ᱫᱚ ᱱᱤᱛᱚᱜ ᱫᱚ ᱵᱟᱨᱦᱮ ᱨᱮ ᱢᱮᱱᱟᱜ ᱟᱠᱟᱫᱤᱧᱟ ᱥᱮ ᱱᱚᱝᱠᱟ ᱤᱧ ᱫᱚ ᱱᱚᱝᱠᱟᱱᱟᱜ ᱠᱟᱹᱢᱤ ᱩᱪᱤᱛ ᱵᱟᱝ ᱠᱟᱱ ᱛᱤᱧᱟ ᱠᱚᱱ ᱚᱠᱚᱭ ᱚᱠᱟ ᱠᱷᱚᱱᱟᱱ ᱥᱩᱡᱳᱜᱽ ᱵᱩᱡᱷᱟᱹᱣ ᱚᱱᱠᱟ ᱠᱮᱯᱪᱟᱨ ᱢᱮᱭᱟ ᱚᱱᱟ ᱫᱚ ᱧᱮᱞ ᱵᱟᱢ ᱧᱮᱞ ᱠᱟᱜᱼᱟ ᱥᱮ ᱟᱨ ᱡᱚᱛᱚ ᱦᱚᱲ ᱜᱮ ᱱᱤᱡᱮᱨ ᱵᱷᱟᱜᱤ ᱵᱚᱱ ᱪᱟᱭᱟ ᱛᱟᱦᱚᱞᱮ ᱤᱧᱫᱚ ᱞᱟᱹᱭᱟ ᱡᱟᱦᱟᱸᱭ ᱠᱟᱹᱢᱤᱭᱟᱭ ᱵᱟᱹᱲᱤᱡ ᱩᱱᱤ ᱟᱭᱟᱜ ᱵᱟᱨᱮᱛᱮ ᱠᱟᱹᱴᱤᱡ ᱪᱤᱱᱛᱟᱹ ᱫᱚᱨᱠᱟᱨ ᱛᱟᱦᱮᱸ ᱠᱟᱱ ᱛᱟᱭᱟ ᱡᱤᱫᱤ ᱵᱟᱹᱲᱤᱡ ᱠᱟᱹᱢᱤ ᱞᱟᱦᱟᱨᱮ ᱡᱮ ᱤᱧᱟᱹᱜ ᱵᱟᱹᱲᱤᱡ ᱦᱩᱭᱩᱜ ᱛᱤᱧᱟᱹ ᱱᱚᱝᱠᱟ ᱡᱩᱫᱤ ᱟᱲᱟᱜ ᱤᱧᱟ ᱠᱚ ᱚᱱᱟ ᱫᱚ ᱩᱪᱤᱛ ᱵᱟᱝ ᱠᱟᱱ ᱛᱟᱭᱟ ᱮᱠᱪᱩᱭᱮᱞᱤ ᱡᱟᱦᱟᱸᱭ ᱠᱟᱹᱢᱤᱭᱟᱭ
ᱡᱟᱦᱟᱸᱭᱴᱟᱜ ᱜᱮ ᱵᱟᱝ ᱚᱱᱟ ᱫᱚ ᱵᱩᱡᱽ ᱩᱪᱤᱛ ᱠᱟᱱᱟ ᱡᱚᱛᱚ ᱦᱚᱲ ᱞᱮᱠᱟᱜᱮ ᱱᱮᱛᱟᱨ ᱡᱮᱢᱚᱱ ᱳᱭ ᱤᱭᱟᱹ ᱠᱚᱨᱮ ᱪᱮᱫ ᱠᱚ ᱞᱟᱹᱭᱟ ᱯᱷᱟᱱᱥᱮᱱ ᱠᱚ ᱡᱮᱢᱚᱱ ᱦᱩᱭᱩᱜ ᱠᱟᱱᱟ ᱯᱨᱚᱜᱨᱟᱢ ᱠᱚᱨᱮ ᱦᱩᱭᱩᱜ ᱠᱟᱱᱟ ᱡᱮᱢᱚᱱ ᱚᱱᱟ ᱠᱚᱫᱚ ᱚᱱᱟ ᱠᱚᱫᱚ ᱱᱚᱝᱠᱟ ᱟᱵᱚ ᱥᱟᱱᱛᱟᱲᱟᱜ ᱫᱚ ᱵᱟᱝ ᱵᱷᱟᱞᱮᱭᱟ ᱥᱮ ᱥᱚᱢᱟᱡᱽ ᱨᱮᱱᱟᱜ ᱠᱷᱟᱨᱟᱯ ᱡᱤᱱᱤᱥ ᱠᱟᱱᱟ ᱚᱱᱟ ᱫᱚ
ᱦᱚᱭ-ᱦᱚᱭ ᱛᱤᱱᱟᱹᱜ ᱚᱱᱟ ᱠᱷᱚᱱ ᱥᱟᱺᱜᱤᱧ ᱨᱮ ᱛᱟᱦᱮᱸ ᱫᱚᱨᱠᱟᱨ ᱛᱟᱦᱮᱸ ᱫᱟᱲᱮᱭᱟᱜᱼᱟ ᱵᱚᱱ ᱤᱱᱟᱹᱜ ᱜᱮ ᱟᱹᱰᱤ ᱱᱟᱯᱟᱭᱚᱜᱼᱟ ᱢᱟᱱᱮ ᱚᱱᱟ ᱯᱨᱚᱜᱨᱟᱢ ᱠᱚᱫᱚ ᱡᱟᱛᱨᱟ ᱜᱟᱭᱟᱱ ᱚᱱᱟ ᱠᱚᱨᱮᱱᱟᱜ ᱠᱟᱛᱷᱟ ᱫᱚ ᱞᱟᱹᱭ ᱵᱟᱝ ᱦᱩᱭᱩᱜ ᱠᱟᱱᱟ ᱚᱱ-ᱚᱱᱟ ᱠᱚᱫᱚ ᱚᱱᱟ ᱠᱚᱫᱚ ᱱᱟᱯᱟᱭ ᱜᱮᱭᱟ ᱢᱤᱫ ᱯᱚᱠᱷᱮ ᱫᱚ ᱱᱮᱛᱟᱨ ᱦᱚᱲ ᱜᱮᱥᱮ ᱠᱚ ᱵᱟᱹᱲᱤᱡ ᱪᱟᱵᱟᱭᱮᱫᱟ ᱵᱟᱠᱷᱟᱱ ᱱᱚᱜ-ᱱᱚᱣᱟ ᱠᱚᱫᱚ ᱱᱟᱯᱟᱭ ᱜᱮᱭᱟ
ᱪᱮᱫ ᱦᱚᱸ ᱵᱟᱝ ᱞᱟᱹᱭ ᱮ ᱫᱟᱞᱤᱧ ᱛᱟᱦᱚᱞᱮ ᱚᱠᱛᱚ ᱫᱚ ᱮᱠᱴᱩ ᱡᱟᱹᱥᱛᱤ ᱧᱚᱜ ᱵᱤᱞᱚᱢ ᱮᱱ ᱛᱟᱞᱟᱝᱟ ᱛᱟᱦᱚᱞᱮ ᱫᱚᱦᱚᱭᱮᱫᱟᱹᱧ ᱱᱤᱛᱚᱜ ᱫᱚ
ᱦᱚᱭ ᱢᱟ ᱛᱟᱦᱚᱞᱮ ᱥᱟᱹᱜᱩᱱ ᱧᱤᱫᱟᱹ
ᱦᱚᱭ ᱥᱟᱹᱜᱩᱱ ᱱᱤᱫᱟᱹ